ᱦᱮᱸ ᱜᱚᱢᱠᱮ
ᱦᱮᱸ ᱜᱚᱢᱠᱮ ᱦᱳᱭ ᱜᱚᱢᱠᱮ ᱮᱠᱟᱞ ᱟᱹᱰᱤ ᱱᱟᱯᱟᱭ ᱵᱟᱲᱟᱜᱮ ᱢᱮᱱᱟᱜ ᱞᱮᱭᱟ ᱟᱞᱮ ᱫᱚ ᱱᱟᱦᱟᱜ ᱥᱟᱱᱟᱢ ᱠᱚᱜᱮ ᱟᱫᱚ ᱜᱚᱝᱠᱮ ᱟᱯᱮᱜᱮ ᱚᱠᱟᱞᱮ ᱞᱮᱠᱟ ᱢᱮᱱᱟᱜ ᱯᱮᱭᱟ
ᱜᱚᱢᱠᱮ ᱟᱹᱞᱤᱧ ᱦᱚᱸ ᱱᱟᱯᱟᱭ ᱜᱮ ᱢᱮᱱᱟᱜ ᱞᱤᱧᱟᱹ ᱥᱟᱶᱛᱮ ᱟᱞᱮ ᱚᱲᱟᱜ ᱨᱮ ᱛᱤᱱᱟᱹᱜ ᱢᱮᱱᱟᱜ ᱞᱮᱭᱟ ᱡᱚᱛᱚᱜᱮ ᱱᱟᱯᱟᱭ ᱜᱮ ᱜᱚᱢᱠᱮ ᱢᱮᱱᱟᱜ ᱞᱮᱭᱟ
ᱟᱪᱪᱷᱟ ᱟᱹᱰᱤ ᱵᱮᱥ ᱜᱚᱢᱠᱮ ᱜᱚᱢᱠᱮ ᱛᱮᱦᱮᱧ ᱫᱚ ᱯᱳᱭᱞᱳ ᱨᱮᱜᱮᱧ ᱞᱟᱹᱭ ᱛᱟᱞᱟᱝᱟ ᱟᱞᱟᱝ ᱫᱚ ᱱᱚᱜᱼᱚ ᱱᱚᱣᱟ ᱥᱟᱛᱟᱢ ᱤᱫᱤ ᱠᱟᱛᱮᱫ ᱱᱟᱦᱟᱜ ᱞᱟᱝ ᱨᱚᱯᱚᱲᱟ ᱟᱫᱚ ᱟᱞᱟᱝᱟᱜ ᱛᱮᱦᱤᱧᱟᱜ ᱜᱟᱯᱟᱞ ᱢᱟᱨᱟᱣ ᱨᱮᱱᱟᱜ ᱥᱟᱛᱟᱢ ᱫᱚ ᱦᱩᱭᱩᱜ ᱠᱟᱱᱟ ᱱᱟᱦᱟᱜ ᱜᱚᱝᱠᱮ ᱟᱵᱚ ᱛᱚ ᱵᱷᱤᱱᱟᱹ ᱵᱷᱤᱱᱟᱹ ᱴᱚᱴᱷᱟ ᱨᱮᱱ ᱦᱚᱲ ᱠᱟᱱᱟ ᱵᱚ ᱟᱫᱚ ᱨᱮᱱᱟᱜ ᱫᱤᱥᱚᱢ ᱚᱠᱟ ᱞᱮᱠᱟ ᱥᱟᱶᱛᱮ ᱟᱞᱮ ᱥᱮᱱᱟᱜ ᱫᱤᱥᱚᱢ ᱚᱠᱟ ᱞᱮᱠᱟ ᱱᱚᱜᱼᱚ ᱱᱚᱣᱟ ᱠᱚ ᱤᱫᱤ ᱠᱟ ᱠᱟᱛᱮᱜ ᱱᱟᱦᱟᱜ ᱛᱮᱦᱮᱧ ᱫᱚᱞᱟᱝ ᱨᱚᱯᱚᱲᱟ ᱦᱳᱭ ᱜᱚᱝᱠᱮ
ᱦᱮᱸ ᱜᱚᱝᱠᱮ ᱟᱞᱮ ᱥᱮᱱᱟᱜ ᱴᱚᱴᱷᱟ ᱟᱵᱚ ᱫᱚ ᱵᱤᱵᱷᱤᱱ ᱱᱟᱱᱟ ᱦᱩᱱᱟᱹᱨ ᱴᱚᱴᱷᱟ ᱨᱮᱵᱚᱱ ᱛᱟᱦᱮᱱ ᱜᱮᱭᱟ ᱛᱚᱵᱮ ᱟᱞᱮ ᱥᱮᱱᱟᱜ ᱴᱚᱴᱷᱟ ᱫᱚ ᱵᱤᱨᱼᱵᱩᱨᱩ ᱥᱟᱶᱛᱮ ᱱᱟᱹᱭ ᱜᱟᱰᱟ ᱠᱚ ᱱᱤᱭᱟᱹ ᱠᱚ ᱢᱮᱱᱟᱜᱼᱟ ᱜᱚᱢᱠᱮ ᱜᱚᱝᱠᱮ ᱟᱯᱮ ᱥᱮᱱᱟᱜ ᱴᱚᱴᱷᱟ ᱫᱚ ᱪᱮᱫ ᱞᱮᱠᱟ ᱜᱚᱝᱠᱮ
ᱟᱪᱪᱷᱟ ᱜᱚᱢᱠᱮ ᱮᱠᱟᱞ ᱟᱹᱰᱤ ᱥᱟᱨᱦᱟᱣ ᱱᱚᱣᱟ ᱠᱩᱠᱞᱤ ᱨᱮᱱᱟᱜ ᱛᱮᱞᱟ ᱮᱢ ᱞᱟᱹᱜᱤᱫ ᱛᱮ ᱟᱫᱚ ᱱᱟᱦᱟᱜ ᱜᱚᱝᱠᱮ ᱟᱞᱮ ᱥᱮᱫ ᱦᱚᱸ ᱱᱚᱜᱼᱚ ᱱᱚᱝᱠᱟ ᱜᱮ ᱢᱮᱱᱟᱜᱼᱟ ᱵᱤᱨ ᱠᱚᱫᱚ ᱢᱮᱱᱟᱜ ᱨᱮᱦᱚᱸ ᱟᱫᱚ ᱩᱱᱟᱹᱜ ᱜᱟᱱ ᱫᱚ ᱱᱟᱦᱟᱜ ᱵᱟᱹᱱᱩᱜᱼᱟ ᱟᱨ ᱜᱚᱢᱠᱮ ᱡᱟᱦᱟᱸᱢ ᱞᱟᱹᱭ ᱠᱮᱫᱟ ᱦᱟᱸᱜ ᱵᱩᱨᱩ ᱟᱫᱚ ᱟᱞᱮ ᱥᱮᱫ ᱫᱚ ᱱᱚᱜᱼᱚ ᱱᱚᱣᱟ ᱵᱩᱨᱩ ᱫᱚ ᱜᱚᱢᱠᱮ ᱵᱟᱹᱱᱩᱜᱼᱟ ᱟᱨ ᱵᱩᱨᱩ ᱠᱚᱢᱟ ᱵᱟᱞᱮ ᱧᱮᱞ ᱠᱟᱣᱱᱟ ᱥᱩᱫᱩ ᱵᱤᱨ ᱜᱮ ᱦᱩᱰᱤᱧ ᱦᱩᱰᱤᱧ ᱵᱤᱨ ᱢᱮᱱᱟᱜᱼᱟ ᱥᱟᱶᱛᱮ ᱱᱚᱜᱼᱚ ᱱᱚᱝᱠᱟ ᱵᱟᱹᱲᱛᱤ ᱱᱟᱦᱟᱜ ᱩᱞ ᱵᱟᱜᱟᱱ ᱠᱚ ᱢᱮᱱᱟᱜᱼᱟ ᱟᱨ ᱤᱱᱟᱹ ᱪᱷᱟᱰᱟ ᱠᱟᱛᱮᱫ ᱱᱚᱝᱠᱟ ᱱᱟᱹᱭ ᱱᱟᱞᱟ ᱢᱟ ᱢᱮᱱᱟᱜ ᱜᱮᱭᱟ ᱜᱚᱢᱠᱮ ᱟᱫᱚ ᱜᱚᱢᱠᱮ ᱛᱟᱦᱚᱞᱮ ᱟᱢ ᱴᱷᱮᱱ ᱢᱤᱫᱴᱟᱝ ᱠᱩᱠᱞᱤ ᱦᱟᱜ ᱤᱧ ᱫᱚᱦᱚᱭ ᱮᱫᱟ ᱡᱟᱦᱟᱸ ᱞᱮᱠᱟ ᱟᱯᱮᱥᱮᱱ ᱵᱤᱨ ᱵᱩᱨᱩᱢ ᱞᱟᱹᱭ ᱠᱮᱫᱟ ᱜᱚᱝᱠᱮ ᱱᱚᱣᱟ ᱵᱤᱨ ᱵᱩᱨᱩ ᱨᱮᱫᱚ ᱚᱠᱟ ᱞᱮᱮᱠᱟᱱ ᱪᱤᱞᱤ ᱠᱚ ᱡᱤᱭᱟᱹᱞᱤ ᱢᱮᱱᱟᱜ ᱠᱚᱣᱟ ᱜᱚᱢᱠᱮ
ᱜᱚᱢᱠᱮ ᱵᱤᱨ ᱵᱩᱨᱩ ᱨᱮ ᱵᱩᱨᱩ ᱨᱮ ᱵᱤᱨ ᱨᱮᱫᱚ ᱵᱤᱵᱷᱤᱱᱚ ᱡᱤᱭᱟᱹᱞᱤ ᱠᱚᱜᱮ ᱢᱮᱱᱟᱜ ᱠᱚᱣᱟ ᱞᱟᱹᱭ ᱜᱟᱱᱚᱜᱼᱟ ᱠᱩᱞᱟᱹᱭ ᱵᱤᱨ ᱥᱩᱠᱨᱤ ᱛᱩᱭᱩ ᱟᱵᱟᱨ ᱵᱤᱵᱷᱤᱱᱚ ᱱᱟᱱᱟ ᱦᱩᱱᱟᱹᱨ ᱪᱮᱬᱮ ᱪᱤᱯᱨᱩᱫ ᱱᱩᱠᱩ ᱠᱚ ᱜᱚᱢᱠᱮ ᱢᱮᱱᱟᱜ ᱠᱚᱣᱟ ᱟᱨ ᱵᱩᱨᱩ ᱨᱮ ᱟᱸᱡᱚᱢ ᱠᱟᱫ ᱜᱮᱭᱟ ᱵᱤᱱ ᱡᱟᱹᱱᱤᱡ ᱱᱟᱱᱟ ᱦᱩᱱᱟᱹᱨ ᱡᱚ ᱵᱤᱞᱤ ᱧᱟᱢᱚᱜ ᱜᱮᱭᱟ ᱚᱱᱟ ᱠᱚ ᱢᱟ ᱛᱮ ᱛᱮᱨᱮᱞ ᱛᱟᱨᱚᱯ ᱩᱞ ᱵᱤᱞᱤ ᱦᱚᱸ ᱧᱟᱢᱚᱜ ᱜᱮᱭᱟ ᱜᱚᱝᱠᱮ
ᱟᱪᱪᱷᱟ ᱜᱚᱢᱠᱮ ᱟᱹᱰᱤ ᱥᱟᱨᱦᱟᱣ ᱦᱮᱸ ᱟᱫᱚ ᱡᱟᱦᱟᱸ ᱞᱮᱠᱟ ᱱᱟᱦᱟᱜ ᱞᱟᱹᱭ ᱠᱮᱫᱟ ᱵᱮᱱ ᱱᱩᱠᱩ ᱛᱩᱭᱩ ᱠᱚ ᱢᱮᱱᱟᱜ ᱠᱚᱣᱟ ᱱᱩᱠᱩ ᱡᱤᱭᱟᱹᱞᱤ ᱠᱚᱠᱚ ᱢᱮᱱᱟᱜ ᱠᱚᱣᱟ ᱱᱚᱝᱠᱟᱱ ᱠᱚ ᱡᱤᱭᱟᱹᱞᱤ ᱫᱚ ᱟᱞᱮ ᱥᱮᱫ ᱦᱚᱸ ᱱᱟᱦᱟᱜ ᱢᱮᱱᱟᱜ ᱠᱚᱜᱮᱭᱟ ᱱᱚᱜᱼᱚ ᱱᱚᱣᱟ ᱦᱩᱰᱤᱧ ᱦᱩᱰᱤᱧ ᱵᱤᱨ ᱨᱮᱜᱮ ᱱᱟᱦᱟᱜ ᱱᱚᱝᱠᱟᱱ ᱠᱚᱫᱚ ᱠᱚ ᱛᱟᱦᱮᱱ ᱠᱟᱱᱟ ᱟᱫᱚ ᱜᱚᱝᱠᱮ ᱟᱞᱮ ᱥᱮᱱᱤᱡ ᱦᱚᱲ ᱫᱚ ᱱᱟᱦᱟᱜ ᱱᱚᱜᱼᱚ ᱱᱚᱝᱠᱟᱱ ᱵᱚᱛᱚᱨᱟᱱ ᱡᱤᱭᱟᱹᱞᱤ ᱠᱚᱫᱚ ᱵᱟᱝ ᱠᱚ ᱧᱮᱞ ᱟᱠᱟᱫ ᱠᱚᱣᱟ ᱡᱟᱦᱟᱸ ᱞᱮᱠᱟ ᱞᱟᱹᱭ ᱜᱟᱱᱚᱜᱼᱟ ᱱᱟᱦᱟᱸᱜ ᱜᱚᱢᱠᱮ ᱦᱟᱹᱛᱤ ᱦᱟᱰᱜᱟᱨ ᱥᱟᱶᱛᱮ ᱵᱟᱱᱟ ᱛᱟᱹᱨᱩᱵ ᱱᱚᱜᱼᱚ ᱱᱚᱝᱠᱟᱱ ᱡᱤᱭᱟᱹᱞᱤ ᱠᱚᱫᱚ ᱟᱞᱮ ᱥᱮᱫ ᱫᱚ ᱦᱜ ᱵᱟᱹᱱᱩᱜ ᱠᱚᱣᱟ ᱛᱚᱵᱮ ᱦᱩᱰᱤᱧ ᱵᱤᱨ ᱠᱷᱟᱹᱛᱤᱨ ᱛ ᱜᱚᱢᱠᱮ ᱟᱯᱮ ᱥᱮᱫ ᱡᱩᱚᱫᱤ ᱢᱮᱱᱟᱜ ᱠᱚ ᱠᱷᱟᱱ ᱱᱩᱠᱩ ᱦᱟᱹᱛᱤ ᱠᱚ ᱦᱟᱰᱜᱟᱨ ᱠᱚ ᱜᱚᱝᱠᱮ ᱢᱤᱫᱵᱟᱨ ᱠᱟᱛᱷᱟ ᱡᱩᱫᱤᱢ ᱞᱟᱹᱭ ᱞᱮᱠᱷᱟᱱ ᱟᱹᱰᱤ ᱜᱮ ᱱᱟᱯᱟᱭ ᱠᱚᱜᱼᱟ
ᱜᱚᱢᱠᱮ ᱦᱟᱹᱛᱤ ᱦᱟᱰᱜᱟᱨ ᱞᱟᱹᱭ ᱞᱮᱠᱷᱟᱡ ᱫᱚ ᱱᱤᱛᱚᱜ ᱫᱚ ᱡᱟᱦᱟᱸ ᱵᱮᱱ ᱞᱟᱹᱭ ᱠᱮᱫᱟ ᱵᱟᱱᱟ ᱠᱚ ᱩᱱᱠᱩ ᱫᱚ ᱜᱚᱢᱠᱮ ᱱᱤᱛᱚᱜ ᱫᱚ ᱵᱟᱠᱚ ᱧᱮᱞ ᱧᱟᱢᱚᱜ ᱠᱟᱱᱟ ᱜᱚᱢᱠᱮ ᱱᱤᱭᱟᱹ ᱵᱤᱨ ᱨᱮ ᱵᱟᱹᱭ ᱵᱟᱹᱭ ᱛᱮᱠᱚ ᱟᱫᱽ ᱥᱮᱫ ᱠᱚ ᱪᱟᱞᱟᱜ ᱠᱟᱱᱟ ᱜᱚᱝᱠᱮ
ᱟᱪᱪᱷᱟ
ᱦᱮᱸ ᱢᱟ ᱞᱟᱹᱭ ᱢᱮ
ᱜᱚᱢᱠᱮ ᱛᱚᱵᱮ ᱟᱯᱮ ᱥᱮᱱᱟᱜ ᱫᱟᱨᱮ ᱱᱟᱹᱲᱤ ᱠᱚᱫᱚ ᱪᱮᱫ ᱠᱚ ᱢᱮᱱᱟᱜᱼᱟ ᱜᱚᱝᱠᱮ
ᱟᱪᱪᱷᱟ ᱟᱹᱰᱤ ᱥᱟᱨᱦᱟᱣ ᱤᱧ ᱴᱷᱮᱱ ᱱᱚᱣᱟ ᱠᱩᱠᱞᱤ ᱫᱚᱦᱚᱭ ᱞᱟᱹᱜᱤᱫ ᱛᱮ ᱱᱟᱦᱟᱜ ᱟᱫᱚ ᱜᱚᱢᱠᱮ ᱟᱞᱮ ᱥᱮᱫ ᱫᱚ ᱫᱟᱨᱮ ᱱᱟᱹᱲᱤ ᱫᱚ ᱞᱟᱹᱭ ᱜᱟᱱᱚᱜᱼᱟ ᱥᱟᱱᱟᱢ ᱞᱮᱠᱟᱱᱟᱜ ᱫᱟᱨᱮ ᱱᱟᱹᱲᱤ ᱜᱮ ᱢᱮᱱᱟᱜᱼᱟ ᱩᱞ ᱠᱷᱚᱱ ᱮᱦᱚᱵ ᱠᱟᱛᱮᱫ ᱠᱟᱱᱴᱷᱟᱲ ᱯᱤᱭᱟᱹᱨᱤ ᱥᱟᱶᱛᱮ ᱱᱚᱜᱼᱚ ᱱᱚᱣᱟ ᱠᱩ ᱟᱨ ᱱᱚᱝᱠᱟᱱ ᱵᱤᱨ ᱜᱟᱡᱟᱲ ᱠᱚᱨᱮ ᱫᱚ ᱦᱜ ᱟᱭᱢᱟ ᱞᱮᱠᱟᱱ ᱫᱟᱨᱮ ᱜᱮ ᱢᱮᱱᱟᱜᱼᱟ ᱜᱚᱢᱠᱮ ᱞᱟᱹᱭᱛᱮ ᱱᱟᱦᱟᱜ ᱪᱟᱵᱟ ᱜᱮ ᱵᱟᱝ ᱪᱟᱵᱟ ᱜᱚᱫᱚᱜᱼᱟ ᱡᱟᱦᱟᱸ ᱠᱚᱫᱚ ᱥᱟᱦᱟᱱ ᱥᱟᱠᱟᱢ ᱚᱱᱟ ᱠᱷᱚᱱᱞᱮ ᱧᱟᱢ ᱡᱚᱜᱟᱲᱫᱟ ᱱᱚᱜᱼᱚ ᱱᱚᱝᱠᱟᱱᱟᱜ ᱫᱟᱨᱮ ᱠᱚᱦᱚᱸ ᱢᱮᱱᱟᱜᱼᱟ ᱟᱨ ᱞᱤᱪᱩ ᱫᱟᱨᱮ ᱱᱟᱲᱠᱮᱞ ᱫᱟᱨᱮ ᱱᱚᱝᱠᱟᱱᱟᱜ ᱫᱟᱨᱮ ᱢᱮᱱᱟᱜᱼᱟ ᱟᱫᱚ ᱜᱚᱢᱠᱮ ᱟᱞᱮ ᱥᱮᱫ ᱡᱟᱦᱟᱸ ᱞᱮᱠᱟ ᱩᱞ ᱵᱟᱜᱟᱱᱜ ᱵᱟᱹᱲᱛᱤ ᱧᱮᱞᱚᱜᱚᱜ ᱠᱟᱱᱟ ᱛᱚ ᱟᱯᱮᱥᱮᱫ ᱱᱚᱜᱼᱚ ᱱᱚᱣᱟ ᱩᱞ ᱫᱟᱨᱮ ᱠᱚᱫᱚ ᱢᱮᱱᱟᱜ ᱟᱥᱮ ᱵᱟᱝ ᱜᱚᱝᱠᱮ
ᱜᱚᱢᱠᱮ ᱩᱞ ᱫᱟᱨᱮᱢ ᱢᱮᱱ ᱠᱟᱱᱴᱷᱟᱲ ᱫᱟᱨᱮᱢ ᱢᱮᱱ ᱱᱚᱣᱟ ᱠᱚᱫᱚ ᱠᱷᱟᱱᱴᱟᱲ ᱫᱟᱨᱮ ᱫᱚ ᱢᱮᱱᱟᱜ ᱜᱮᱭᱟ ᱜᱚᱢᱠᱮ ᱩᱞ ᱫᱟᱨᱮ ᱫᱚ ᱦᱟᱸᱜ ᱡᱟᱦᱟᱸ ᱵᱮᱱ ᱢᱮᱱ ᱠᱮᱜᱼᱟ ᱵᱮᱱ ᱥᱮ ᱵᱟᱹᱲᱛᱤ ᱯᱪᱮᱡ ᱱᱚᱛ ᱫᱚ ᱩᱱᱟᱹᱜ ᱵᱟᱹᱲᱛᱤ ᱫᱚ ᱜᱚᱢᱠᱮ ᱵᱟᱝ ᱧᱮᱞᱚᱜ ᱠᱟᱱᱟ ᱜᱚᱢᱠᱮ ᱩᱞ ᱫᱟᱨᱮ ᱵᱮᱱ ᱞᱟᱹᱭᱮᱫ ᱫᱚ ᱟᱭᱢᱟ ᱧᱟᱢᱚᱜ ᱜᱮᱭᱟ ᱛᱚᱵᱮ ᱪᱮᱫ ᱠᱚ ᱩᱞ ᱧᱟᱢᱚᱜ ᱜᱮᱭᱟ ᱜᱚᱝᱠᱮ ᱟᱯᱮ ᱥᱮᱫ ᱫᱚ
ᱦᱳᱭ ᱜᱚᱢᱠᱮ ᱮᱠᱟᱞ ᱟᱹᱰᱤ ᱥᱟᱨᱦᱟᱣ ᱟᱫᱚ ᱟᱞᱮ ᱥᱮᱫ ᱫᱚ ᱱᱟᱦᱟᱜ ᱩᱞ ᱠᱚᱫᱚ ᱧᱟᱢᱚᱜᱼᱟ ᱜᱚᱢᱠᱮ ᱞᱟᱹᱭ ᱞᱮᱠᱷᱟᱱ ᱟᱭᱢᱟ ᱞᱮᱠᱟᱱ ᱩᱞᱜᱮ ᱧᱟᱢᱚᱜᱼᱟ ᱟᱨ ᱞᱟᱹᱭ ᱜᱟᱱᱚᱜᱼᱟ ᱟᱞᱮ ᱥᱮᱫ ᱫᱚ ᱩᱞ ᱫᱤᱥᱚᱢ ᱜᱮ ᱞᱟᱹᱭ ᱱᱟᱦᱟᱜ ᱜᱟᱱᱚᱜᱼᱟ ᱟᱫᱚ ᱚᱱᱟ ᱛᱮᱧ ᱞᱟᱹᱭᱟ ᱟᱞᱮ ᱥᱮᱫᱱᱟᱜ ᱫᱚ ᱩᱞ ᱫᱚ ᱞᱮᱝᱲᱟ ᱩᱞ ᱢᱮᱱᱟᱜᱼᱟ ᱜᱚᱢᱠᱮ ᱥᱟᱶᱛᱮ ᱞᱚᱠᱷᱱᱟ ᱩᱞ ᱢᱮᱱᱟᱜᱼᱟ ᱤᱱᱟᱹ ᱛᱟᱭᱚᱢ ᱠᱤᱨᱥᱟᱹᱯᱟᱹᱛᱤ ᱩᱞ ᱢᱮᱱᱟᱜᱼᱟ ᱥᱟᱶᱛᱮ ᱯᱷᱩᱡᱽᱞᱤ ᱩᱞ ᱢᱮᱱᱟᱜᱼᱟ ᱱᱚᱜᱼᱚ ᱱᱚᱝᱠᱟᱱ ᱟᱭᱢᱟ ᱞᱮᱠᱟᱱᱟᱜ ᱥᱤᱵᱤᱞ ᱥᱤᱵᱤᱞ ᱩᱞ ᱢᱮᱱᱟᱜᱼᱟ ᱜᱚᱝᱠᱮ ᱜᱮ ᱟᱞᱮ ᱥᱮᱫ ᱫᱚ ᱟᱨ ᱱᱚᱜᱼᱚᱭ ᱛᱮᱦᱤᱧ ᱜᱟᱯᱟ ᱫᱚ ᱱᱟᱦᱟᱜ ᱱᱚᱣᱟ ᱩᱞ ᱫᱚ ᱮ ᱞᱟᱹᱭ ᱜᱟᱱᱚᱜᱼᱟ ᱜᱚᱫ ᱪᱟᱵᱟ ᱠᱮᱫᱟ ᱠᱚ ᱱᱟᱦᱟᱸᱜ ᱵᱟᱹᱭ ᱵᱟᱹᱭᱛᱮ ᱛᱷᱚᱲᱟ ᱜᱟᱱ ᱫᱚ ᱡᱟᱹᱱᱤᱡ ᱠᱷᱟᱱ ᱢᱮᱱᱟᱜ ᱜᱮᱭᱟ ᱟᱫᱚ ᱜᱚᱝᱠᱮ ᱟᱯᱮ ᱥᱮᱫ ᱫᱚ ᱛᱟᱦᱚᱞᱮ ᱩᱞ ᱜᱮ ᱵᱟᱹᱱᱩᱜᱼᱟ ᱵᱟᱝ
ᱜᱚᱝᱠᱮ ᱢᱮᱱᱟᱜ ᱫᱚ ᱢᱮᱱᱟᱜ ᱜᱮᱭᱟ ᱜᱚᱝᱠᱮ ᱚᱱᱟ ᱵᱟᱹᱲᱛᱤ ᱩᱞ ᱫᱚ ᱵᱟᱹᱱᱩᱜᱼᱟ ᱡᱟᱦᱟᱸ ᱟᱵᱮᱱ ᱱᱚᱜᱼᱚᱭ ᱱᱟᱱᱟ ᱦᱩᱱᱟᱹᱨ ᱩᱞ ᱟᱭᱢᱟ ᱧᱩᱛᱩᱢ ᱵᱮᱱ ᱞᱟᱹᱭᱠᱮᱜᱼᱟ ᱛᱚᱵᱮ ᱱᱚᱝᱠᱟᱱ ᱩᱞ ᱫᱚ ᱟᱞᱮ ᱥᱮᱫ ᱫᱚ ᱵᱟᱹᱱᱩᱜᱼᱟ ᱜᱚᱢᱠᱮ
ᱟᱪᱪᱷᱟ ᱦᱳᱭ ᱟᱫᱚ ᱜᱚᱢᱠᱮ ᱛᱟᱦᱚᱞᱮ ᱟᱨᱦᱚᱸ ᱟᱢᱴᱷᱮᱱ ᱱᱟᱦᱟᱜ ᱠᱩᱠᱞᱤᱧ ᱫᱚᱦᱚᱭᱮᱫᱟ ᱯᱳᱭᱞᱳ ᱨᱮᱜᱤᱧ ᱞᱟᱹᱭ ᱟᱠᱟᱫᱟ ᱛᱤᱦᱤᱧ ᱫᱚ ᱟᱞᱟᱝ ᱫᱚ ᱟᱯᱮ ᱥᱮᱱᱟᱜ ᱫᱤᱥᱚᱢ ᱥᱟᱶᱛᱮ ᱟᱞᱮ ᱥᱮᱱᱟᱜ ᱫᱤᱥᱚᱢ ᱱᱚᱜᱼᱚ ᱱᱚᱣᱟ ᱠᱚᱞᱟᱝ ᱜᱟᱞᱢᱟᱨᱟᱣ ᱛᱩᱞᱩᱡ ᱟ ᱟᱫᱚ ᱜᱚᱝᱠᱮ ᱛᱟᱦᱞᱮ ᱟᱯᱮ ᱥᱮᱫ ᱫᱚ ᱦᱩᱲᱩ ᱠᱚᱫᱚ ᱠᱚ ᱨᱚᱦᱚᱭ ᱜᱮᱭᱟ ᱥᱮ ᱵᱟᱝ
ᱜᱚᱝᱠᱮ ᱟᱞᱮ ᱥᱮᱫ ᱫᱚ ᱦᱩᱲᱩ ᱫᱚ ᱥᱮᱨᱢᱟ ᱨᱮ ᱢᱤᱫ ᱫᱷᱟᱣ ᱠᱚ ᱨᱚᱦᱚᱭ ᱜᱮᱭᱟ ᱡᱟᱦᱟᱸ ᱥᱮᱨᱢᱟ ᱡᱟᱹᱲᱤ ᱛᱮᱜᱮ ᱟᱨ ᱡᱟᱦᱟᱸ ᱚᱱᱠᱟ ᱥᱮᱞᱚ ᱠᱚᱫᱚ ᱜᱚᱢᱠᱮ ᱟᱞᱮ ᱥᱮᱫ ᱫᱚ ᱵᱟᱹᱱᱩᱜ ᱠᱟᱫᱟ ᱥᱮᱨᱢᱟ ᱡᱟᱹᱲᱤ ᱵᱷᱚᱨᱥᱟ ᱡᱩᱫᱤ ᱫᱟᱜᱟ ᱛᱚᱵᱮ ᱞᱟ. ᱨᱚᱦᱚᱭᱟ ᱟᱨ ᱵᱟᱝᱠᱷᱟᱱ ᱫᱚ ᱵᱟᱞᱮ ᱨᱚᱦᱚᱭᱟ ᱡᱩᱫᱤ ᱱᱟᱹᱭ ᱟᱲᱮ ᱟᱲᱮ ᱠᱚᱨᱮᱱᱟᱜ ᱫᱚᱞᱮ ᱨᱚᱦᱚᱭ ᱜᱮᱭᱟ ᱱᱟᱹᱭ ᱫᱟᱜ ᱛᱮ ᱵᱟᱭ ᱫᱟᱜ ᱞᱮᱠᱷᱟ ᱵᱟᱹᱫᱽ ᱠᱚᱨᱮᱱᱟᱜ ᱫᱚ ᱵᱟᱞᱮ ᱨᱚᱦᱚᱭ ᱫᱟᱲᱮᱭᱟᱜ ᱟ ᱜᱚᱢᱠᱮ ᱜᱚᱢᱠᱮ ᱟᱯᱮ ᱥᱮᱫ ᱫᱚ ᱚᱠᱟ ᱞᱮᱠᱟ ᱪᱮᱫ ᱠᱚ ᱦᱩᱲᱩ ᱯᱮ ᱪᱟᱥ ᱜᱮᱭᱟ ᱟᱨ ᱪᱮᱫᱠᱟ ᱛᱤᱱᱟᱹᱜ ᱫᱷᱟᱣ ᱯᱮ ᱪᱟᱥ ᱜᱮᱭᱟ ᱥᱮᱨᱢᱟ ᱨᱮ
ᱦᱳᱭ ᱜᱚᱝᱠᱮ ᱮᱠᱟᱞ ᱟᱹᱰᱤ ᱡᱚᱛᱷᱟᱛ ᱠᱟᱛᱷᱟ ᱱᱟᱦᱟᱜ ᱮᱢ ᱠᱩᱞᱤ ᱟᱠᱟᱫᱤᱧᱟ ᱟᱫᱚ ᱟᱞᱮ ᱥᱮᱫ ᱦᱚᱸ ᱱᱟᱦᱟᱜ ᱦᱳᱲᱳ ᱫᱚ ᱥᱮᱨᱢᱟ ᱨᱮ ᱢᱤᱫ ᱫᱷᱟᱣ ᱜᱮᱞᱮ ᱨᱚᱦᱚᱭ ᱫᱟ ᱟᱨ ᱦᱳᱲᱳ ᱱᱟᱦᱟᱜ ᱪᱮᱫ ᱠᱚᱞᱮ ᱨᱚᱦᱚᱭᱫᱟ ᱞᱟᱹᱭ ᱞᱮᱠᱷᱟᱱ ᱥᱚᱨᱱᱟ ᱦᱳᱲᱳ ᱞᱮ ᱨᱚᱦᱚᱭᱫᱟ ᱥᱟᱶᱛᱮ ᱯᱟᱹᱨᱤ ᱦᱩᱲᱩ ᱟᱨᱦᱚᱸ ᱱᱚᱜ ᱚᱭ ᱱᱚᱝᱠᱟᱱᱟᱜ ᱵᱟᱡᱟᱨ ᱨᱮ ᱟᱭᱢᱟ ᱞᱮᱠᱟᱱ ᱤᱛᱟᱹ ᱦᱩᱲᱩ ᱧᱟᱢᱚᱜ ᱠᱟᱱᱟ ᱜᱚᱝᱠᱮ ᱱᱚᱜᱼᱚ ᱱᱚᱣᱟ ᱠᱚ ᱠᱤᱨᱤᱧ ᱠᱟᱛᱮᱜ ᱞᱟᱹᱭ ᱫᱟᱠᱚ ᱱᱟᱦᱟᱜ ᱩᱱᱠᱩ ᱫᱚ ᱵᱷᱟᱜᱤ ᱡᱮ ᱱᱚᱣᱟ ᱫᱚ ᱵᱷᱟᱜᱮ ᱯᱷᱚᱥᱚᱞ ᱦᱩᱭᱩᱜᱼᱟ ᱱᱚᱜᱼᱚ ᱱᱚᱣᱟ ᱠᱚ ᱨᱚᱦᱚᱭ ᱥᱮᱨᱢᱟ ᱥᱮᱨᱢᱟ ᱱᱟᱣᱟ ᱱᱟᱣᱟ ᱦᱳᱲᱳ ᱟᱞᱮ ᱥᱮᱫ ᱫᱚ ᱱᱟᱦᱟᱜ ᱧᱮᱞᱚᱜ ᱜᱚ ᱱᱟᱜ ᱟᱨ ᱚᱱᱠᱟ ᱜᱮ ᱦᱟᱹᱱᱤᱭᱟᱜ ᱪᱚ ᱵᱷᱟᱜᱮ ᱦᱩᱭᱮᱱ ᱛᱟᱭ ᱟᱫᱚ ᱜᱚᱝᱠᱮ ᱵᱟᱹᱲᱛᱤ ᱧᱮᱞᱚᱜ ᱠᱟᱱᱟ ᱱᱟᱦᱟᱜ ᱩ ᱚᱱᱟ ᱦᱮᱣᱲᱳ ᱨᱮᱱᱟᱜ ᱧᱩᱛᱩᱢ ᱫᱚ ᱱᱟᱦᱟᱜ ᱦᱤᱡᱩᱜ ᱵᱚᱪᱷᱚᱨ ᱫᱚ ᱚᱱᱟ ᱫᱚ ᱟᱨᱦᱚᱸ ᱮᱴᱟᱜ ᱟᱜ ᱠᱚ ᱧᱩᱛᱩᱢ ᱜᱚᱫ ᱠᱟᱜ ᱜᱮ ᱟᱨ ᱜᱚᱢᱠᱮ ᱟᱞᱮ ᱥᱮᱫ ᱦᱚᱸ ᱱᱚᱣᱟᱜᱤᱧ ᱞᱟᱹᱭᱟ ᱟᱞᱮ ᱦᱚᱸ ᱥᱮᱨᱢᱟ ᱡᱟᱹᱲᱤ ᱵᱷᱚᱨᱥᱟ ᱜᱮ ᱦᱟᱜ ᱦᱩᱲᱩ ᱠᱚᱫᱚᱞᱮ ᱪᱟᱥᱵᱟᱥᱫᱟ ᱟᱫᱚ ᱜᱚᱝᱠᱮ ᱱᱚᱜᱼᱚ ᱱᱚᱣᱟ ᱦᱳᱲᱳ ᱪᱟᱥ ᱨᱮᱞᱟᱝ ᱦᱮᱡ ᱮᱱ ᱠᱷᱟᱱ ᱛᱟᱦᱞᱮ ᱯᱳᱭᱨᱳ ᱨᱮ ᱜᱤᱧ ᱞᱟᱹᱭᱟ ᱱᱟᱦᱟᱜ ᱛᱟᱦᱚᱞᱮ ᱱᱚᱝᱠᱟ ᱞᱟᱦᱟᱛᱮ ᱧᱮᱞᱚᱜ ᱠᱟᱱ ᱛᱟᱦᱮᱱᱟ ᱰᱟᱝᱨᱟ ᱱᱟᱦᱮᱞ ᱛᱮᱠᱚ ᱥᱤᱭᱮᱫ ᱛᱟᱦᱮᱸᱫ ᱟᱨ ᱜᱚᱢᱠᱮ ᱟᱯᱮᱥᱮᱫ ᱫᱚ ᱪᱮᱫ ᱛᱮᱠᱚ ᱥᱤ ᱫᱟ
ᱜᱚᱢᱠᱮ ᱟᱹᱰᱤ ᱡᱚᱛᱷᱟᱛ ᱠᱩᱠᱞᱤ ᱵᱮᱱ ᱫᱚᱦᱚ ᱠᱟᱫᱟ ᱚᱱᱟ ᱤᱭᱟᱹ ᱛᱮ ᱥᱟᱨᱦᱟᱣ ᱟᱞᱮ ᱥᱮᱫ ᱫᱚ ᱜᱚᱢᱠᱮ ᱱᱤᱛᱚᱜ ᱫᱚ ᱜᱟᱹᱭ ᱰᱟᱝᱨᱟ ᱠᱚ ᱟᱹᱥᱩᱞᱮᱫ ᱠᱚᱜᱮᱭᱟ ᱛᱚᱵᱮ ᱵᱮᱥᱤᱨ ᱵᱷᱟᱜᱽ ᱵᱟᱠᱚ ᱟᱹᱥᱩᱞᱮᱫ ᱠᱚᱣᱟ ᱜᱚᱢᱠᱮ ᱢᱮᱨᱚᱢ ᱵᱷᱤᱰᱤ ᱥᱤᱢ ᱥᱩᱠᱨᱤ ᱩᱱᱠᱩ ᱫᱚᱠᱚ ᱟᱹᱥᱩᱞᱧᱚᱜᱮᱫ ᱠᱚ ᱜᱮᱭᱟ ᱛᱚᱵᱮ ᱜᱟᱹᱭ ᱰᱟᱝᱨᱟ ᱫᱚᱠᱚ ᱠᱚᱢ ᱠᱟᱜᱼᱟ ᱜᱚᱢᱠᱮ ᱱᱮᱛᱟᱨ ᱫᱚ ᱵᱮᱥᱤᱨ ᱵᱷᱟᱜᱽ ᱴᱮᱠᱴᱟᱨ ᱛᱮᱜᱮ ᱠᱚ ᱪᱟᱥᱮᱜᱼᱟ ᱡᱟᱛᱮ ᱩᱥᱟᱹᱨᱟ ᱠᱚ ᱩᱥᱟᱹᱨᱟᱭ ᱫᱟᱠᱚ ᱜᱚᱢᱠᱮ ᱞᱚᱜᱚᱱ ᱤᱭᱟᱹᱛᱮ ᱴᱮᱠᱴᱟᱨ ᱛᱮᱜᱮ ᱱᱮᱛᱟᱨ ᱫᱚ ᱩᱥᱟᱹᱨᱟᱜ ᱠᱟᱱᱟ ᱜᱚᱢᱠᱮ ᱜᱚᱝᱠᱮ ᱟᱯᱮ ᱥᱮᱫ ᱪᱮᱫᱠᱟ ᱪᱮᱫ ᱠᱚᱛᱮ ᱯᱮ ᱪᱟᱥ ᱜᱮᱭᱟ ᱜᱟᱹᱭ ᱰᱟᱝᱨᱟ ᱯᱮ ᱟᱹᱥᱩᱞ ᱠᱚᱣᱟ ᱥᱮ ᱵᱟᱝ
ᱦᱮᱸ ᱜᱚᱢᱠᱮ ᱟᱞᱮ ᱥᱮᱫ ᱫᱚ ᱱᱟᱦᱟᱜ ᱜᱟᱹᱭ ᱰᱟᱝᱨᱟ ᱠᱚᱫᱚᱞᱮ ᱟᱹᱥᱩᱞ ᱠᱚᱜᱮᱭᱟ ᱥᱟᱶᱛᱮ ᱥᱟᱱᱛᱟᱲ ᱡᱟᱦᱟᱸᱨᱮ ᱟᱹᱛᱩ ᱠᱚ ᱢᱮᱱᱟᱜᱼᱟ ᱱᱚᱜᱼᱚ ᱱᱚᱣᱟ ᱠᱚ ᱟᱹᱛᱩ ᱨᱮᱫᱚ ᱱᱚᱝᱠᱟ ᱜᱟᱹᱭ ᱰᱟᱝᱨᱟ ᱢᱮᱨᱚᱢ ᱵᱷᱤᱰᱤ ᱥᱟᱶᱛᱮ ᱥᱤᱢ ᱥᱩᱠᱨᱤ ᱱᱚᱝᱠᱟᱱ ᱡᱤᱭᱟᱹᱞᱤ ᱠᱚᱫᱚ ᱱᱟᱦᱟᱜ ᱚᱲᱟᱜ ᱠᱚᱨᱮ ᱜᱮᱠᱚ ᱟᱹᱥᱩᱞ ᱡᱚᱝᱟᱜᱼᱟ ᱟᱫᱚ ᱜᱚᱢᱠᱮ ᱞᱟᱹᱭ ᱞᱮᱠᱷᱟᱱ ᱟᱞᱮ ᱥᱮᱫ ᱦᱚᱸ ᱱᱮᱛᱟᱨ ᱫᱚ ᱡᱟᱜᱟ ᱡᱟᱜᱟ ᱫᱚ ᱰᱟᱝᱨᱟ ᱱᱟᱦᱮᱞ ᱛᱮᱜᱮ ᱱᱟᱦᱟᱜ ᱠᱚ ᱥᱤ ᱫᱟ ᱟᱨ ᱞᱟᱹᱭ ᱜᱟᱱᱚᱜᱼᱟ ᱵᱟᱹᱲᱛᱤ ᱫᱚ ᱱᱚᱣᱟ ᱴᱮᱠᱴᱟᱨ ᱜᱟᱹᱰᱤ ᱠᱚᱛᱮ ᱜᱮ ᱱᱟᱦᱟᱜ ᱠᱚ ᱥᱤᱫᱟ ᱟᱨ ᱜᱚᱢᱠᱮ ᱛᱟᱦᱚᱞᱮ ᱟᱞᱮ ᱥᱮᱫ ᱱᱟᱦᱟᱜ ᱤᱧ ᱧᱮᱞ ᱟᱠᱟᱫᱟ ᱟᱭᱢᱟ ᱟᱹᱰᱤ ᱟᱭᱢᱟ ᱡᱟᱭᱜᱟ ᱨᱮᱜᱮ ᱱᱚᱜᱼᱚᱭ ᱱᱚᱣᱟ ᱦᱩᱲᱩ ᱨᱚᱦᱚᱭ ᱜᱟᱹᱰᱤ ᱛᱮ ᱱᱟᱦᱟᱜ ᱦᱳᱲᱳ ᱠᱚᱫᱚ ᱠᱚ ᱨᱚᱦᱚᱭ ᱮᱫᱟ ᱟᱨ ᱦᱚᱲ ᱛᱮᱦᱚᱸ ᱠᱚ ᱨᱚᱦᱚᱭᱮᱫ ᱠᱟᱱ ᱜᱮᱭᱟ ᱟᱫᱚ ᱵᱟᱹᱲᱛᱤ ᱱᱟᱦᱟᱜ ᱢᱟᱨᱟᱝ ᱢᱟᱨᱟᱝ ᱠᱷᱮᱛ ᱠᱚᱫᱚ ᱱᱚᱣᱟ ᱜᱟᱹᱰᱤ ᱛᱮᱠᱚ ᱨᱚᱦᱚᱭᱮᱫᱟ ᱟᱨ ᱜᱚᱢᱠᱮ ᱟᱯᱮ ᱥᱮᱫ ᱫᱚ ᱪᱮᱫ ᱛᱮᱠᱚ ᱨᱚᱦᱚᱭᱟ ᱦᱚᱲ ᱠᱚ ᱨᱚᱦᱚᱭᱟ ᱥᱮ ᱜᱟᱹᱰᱤ ᱠᱚᱛᱮ
ᱵᱟᱝ ᱜᱚᱢᱠᱮ ᱱᱤᱭᱟᱹ ᱱᱤᱛᱚᱜ ᱫᱚ ᱚᱱᱠᱟ ᱫᱚ ᱦᱚᱲ ᱛᱮᱜᱮ ᱠᱚ ᱨᱚᱦᱚᱭᱮᱫᱟ ᱜᱚᱝᱠᱮ ᱤᱭᱟᱹ ᱜᱟᱹᱰᱤ ᱠᱚᱫᱚ ᱱᱚᱛᱮ ᱫᱚ ᱵᱟᱝ ᱨᱟᱠᱟᱵ ᱠᱟᱱᱟ ᱛᱚᱵᱮ ᱦᱟᱱᱮ ᱦᱩᱲᱩ ᱤᱨ ᱥᱚᱢᱚᱭ ᱩᱱ ᱫᱚ ᱞᱟᱹᱴᱩ ᱞᱟᱹᱴᱩ ᱠᱷᱮᱛ ᱫᱚ ᱥᱮ ᱚᱠᱚᱭ ᱵᱮᱥᱤ ᱠᱚ ᱪᱟᱥᱟ ᱨᱚᱦᱚᱭᱟᱠᱚ ᱦᱩᱲᱩ ᱠᱚ ᱩᱱᱠᱩ ᱫᱚ ᱚᱱᱟ ᱦᱩᱲᱩ ᱜᱮᱫ ᱢᱮᱥᱤᱱ ᱜᱮᱠᱚ ᱞᱟᱜᱟᱣᱮᱫᱼᱟ ᱜᱚᱢᱠᱮ ᱱᱤᱛ ᱫᱷᱟᱹᱵᱤᱡ ᱛᱮ᱾ ᱜᱚᱢᱠᱮ ᱟᱪᱪᱷᱟ ᱟᱞᱮ ᱥᱮᱫ ᱢᱟ ᱦᱳᱲᱩ ᱨᱚᱦᱚᱭ ᱞᱮ ᱮᱦᱚᱵ ᱟᱠᱟᱱᱟ ᱛᱚᱵᱮ ᱪᱟᱞᱟᱣ ᱵᱟᱲᱟ ᱦᱩᱭ ᱞᱮᱱᱟ ᱦᱳᱲᱩ ᱨᱚᱦᱚᱭ᱾ ᱛᱚᱵᱮ ᱱᱤᱛᱚᱜ ᱫᱚ ᱦᱟᱹᱠᱩ ᱠᱟᱴᱠᱚᱢ ᱜᱚᱝᱜᱷᱟ ᱩᱱᱠᱩ ᱠᱚᱫᱚ ᱞᱟᱦᱟᱛᱮ ᱡᱟᱦᱟᱸ ᱠᱚ ᱧᱮᱞᱚᱜ ᱠᱟᱱ ᱛᱟᱦᱮᱸᱱᱟ ᱵᱟᱹᱫ ᱵᱟᱹᱭᱦᱟᱹᱲ ᱠᱚᱨᱮ ᱛᱚᱵᱮ ᱩᱱᱠᱩ ᱫᱚ ᱱᱮᱛᱟᱨ ᱫᱚ ᱵᱟᱠᱚ ᱧᱮᱞᱚᱜ ᱠᱟᱱᱟ ᱩᱱᱟᱹᱜ ᱫᱚ ᱧᱮᱞ ᱫᱚᱠᱚ ᱧᱮᱞᱚᱜ ᱠᱟᱱᱟ ᱟᱹᱰᱤ ᱠᱚᱢ᱾ ᱛᱚᱵᱮ ᱜᱚᱢᱠᱮ ᱟᱯᱮ ᱥᱮᱫ ᱫᱚ ᱩᱱᱠᱩ ᱠᱚᱫᱚ ᱠᱚ ᱧᱟᱢᱚᱜ ᱜᱮᱭᱟ ᱥᱮ ᱵᱟᱝ ᱜᱚᱢᱠᱮ?
ᱦᱳᱭ ᱜᱚᱢᱠᱮ ᱮᱠᱟᱞ ᱟᱹᱰᱤ ᱡᱚᱛᱷᱟᱛ ᱠᱩᱠᱞᱤ ᱱᱟᱦᱟᱜ ᱮᱢ ᱠᱩᱞᱤ ᱠᱟᱣᱫᱤᱧᱟ ᱟᱫᱚ ᱱᱚᱣᱟ ᱠᱩᱠᱞᱤ ᱨᱮᱱᱟᱜ ᱡᱚᱛᱷᱟᱛ ᱛᱮᱞᱟ ᱱᱟᱦᱟᱜ ᱮᱢ ᱨᱮᱱᱟᱜ ᱤᱧ ᱨᱤᱠᱟᱹᱭᱮᱫᱟ ᱟᱫᱚ ᱛᱤᱱᱟᱹᱜ ᱜᱟᱱ ᱥᱟᱹᱨᱤᱭᱟ ᱥᱮ ᱵᱟᱝ ᱥᱟᱹᱨᱤᱭᱟ ᱱᱟᱦᱟᱜ ᱵᱟᱝ ᱤᱧ ᱵᱟᱲᱟᱭᱟ᱾ ᱜᱚᱢᱠᱮ ᱡᱟᱦᱟᱸ ᱞᱮᱠᱟᱢ ᱠᱩᱞᱤ ᱠᱤᱫᱤᱧᱟ ᱱᱩᱠᱩ ᱜᱚᱸᱜᱷᱟ ᱠᱟᱴᱠᱚᱢ ᱱᱩᱠᱩ ᱟᱫᱚ ᱱᱟᱦᱟᱜ ᱟᱞᱮ ᱥᱮᱫ ᱫᱚ ᱞᱟᱦᱟ ᱛᱮᱫᱚ ᱫᱟᱜ ᱞᱮᱠᱷᱟᱱ ᱜᱮ ᱟᱫᱚ ᱵᱟᱹᱫᱽ ᱠᱚᱨᱮ ᱞᱮ ᱩᱰᱩᱠᱚᱜ ᱠᱟᱱ ᱛᱟᱦᱮᱸᱫ᱾ ᱱᱚᱝᱠᱟ ᱦᱟᱞᱟᱝ ᱞᱟᱹᱜᱤᱫ ᱛᱮ᱾ ᱟᱨ ᱜᱚᱢᱠᱮ ᱱᱮᱛᱟᱨ ᱫᱚ ᱞᱟᱹᱭ ᱜᱟᱱᱚᱜᱼᱟ ᱱᱩᱠᱩ ᱫᱚ ᱵᱟᱝᱠᱚ ᱧᱟᱢᱚᱜᱚᱜ ᱠᱟᱱᱟ᱾ ᱟᱵᱚ ᱱᱚᱜᱼᱚᱭ ᱡᱟᱦᱟᱸ ᱪᱟᱥ ᱠᱷᱟᱹᱛᱤᱨ ᱛᱮ ᱱᱚᱜᱼᱚ ᱱᱚᱝᱠᱟᱱ ᱥᱟᱦᱟᱨ ᱵᱤᱥ ᱠᱚ ᱱᱟᱦᱟᱜ ᱵᱚᱱ ᱞᱟᱜᱟᱣᱫᱟ ᱟᱫᱚ ᱱᱚᱜᱼᱚ ᱱᱚᱣᱟ ᱤᱧᱤᱧ ᱢᱚᱱᱮᱭᱟ ᱱᱚᱣᱟ ᱨᱮᱱᱟᱜ ᱢᱤᱫᱴᱟᱝ ᱟᱹᱰᱤ ᱢᱟᱨᱟᱝ ᱚᱨᱥᱚᱝ ᱞᱮᱠᱟ ᱛᱮᱭ ᱠᱟᱹᱢᱤᱭᱮᱫᱟ ᱱᱩᱠᱩ ᱡᱤᱭᱟᱹᱞᱤ ᱟᱫᱚᱜ ᱞᱟᱹᱜᱤᱫ ᱛᱮ᱾ ᱦᱮᱸ ᱥᱮ ᱪᱮᱫ ᱜᱚᱝᱠᱮ?
ᱦᱮᱸ ᱜᱚᱝᱠᱮ᱾
ᱦᱳᱭ᱾ ᱟᱫᱚ ᱜᱚᱢᱠᱮ ᱛᱟᱦᱚᱞᱮ ᱟᱯᱮ ᱥᱮᱫ ᱫᱚᱠᱚ ᱧᱟᱢᱚᱜ ᱠᱟᱱᱟ ᱥᱮ ᱵᱟᱝ ᱱᱮᱛᱟᱨ ᱫᱚ ᱜᱚᱢᱠᱮ ᱱᱩᱠᱩ ᱠᱟᱴᱠᱚᱢ ᱠᱚ ᱜᱚᱝᱜᱷᱟ ᱠᱚ?
ᱡᱟᱦᱟᱸ ᱜᱚᱢᱠᱮ ᱵᱮᱱ ᱞᱟᱹᱭ ᱠᱮᱜᱼᱟ ᱚᱱᱮ ᱵᱤᱵᱷᱤᱱᱱᱚ ᱥᱟᱦᱟᱨ᱾ ᱠᱚᱵᱚᱱ ᱮᱢᱮᱫ ᱠᱷᱟᱹᱛᱤᱨ ᱛᱮ ᱵᱟᱹᱭ ᱵᱟᱹᱭ ᱛᱮ ᱦᱟᱹᱠᱩ ᱠᱟᱴᱠᱚᱢ ᱵᱟᱹᱫᱽ ᱨᱮᱱ ᱠᱚ ᱟᱫᱽ ᱪᱟᱞᱟᱜ ᱠᱟᱱᱟ᱾ ᱛᱚᱵᱮ ᱚᱱᱠᱟ ᱞᱮᱠᱟᱛᱮ ᱱᱤᱛᱚᱜ ᱫᱚ ᱟᱹᱰᱤ ᱠᱚᱢ ᱠᱚ ᱧᱟᱢᱚᱜ ᱠᱟᱱᱟ ᱜᱚᱢᱠᱮ᱾ ᱡᱟᱦᱟᱸ ᱞᱟᱦᱟ ᱠᱚ ᱧᱟᱢᱚᱜ ᱠᱟᱱ ᱛᱟᱦᱮᱸᱱ ᱠᱷᱚᱱ ᱫᱚ ᱚᱱᱟ ᱠᱚᱫᱚ ᱟᱹᱰᱤ ᱠᱚᱢ ᱯᱚᱨᱤᱢᱟᱱ ᱨᱮᱠᱚ ᱧᱟᱢᱚᱜ ᱠᱟᱱᱟ᱾
ᱟᱪᱪᱷᱟ ᱟᱹᱰᱤ ᱱᱟᱯᱟᱭ ᱜᱚᱢᱠᱮ ᱟᱞᱮ ᱥᱮᱫ ᱦᱚᱸ ᱱᱮᱛᱟᱨ ᱫᱚ ᱧᱮᱞᱚᱜ ᱠᱟᱱᱟ᱾ ᱱᱚᱣᱟ ᱪᱟᱥ ᱯᱷᱚᱥᱚᱞ ᱵᱟᱹᱲᱛᱤ ᱦᱩᱭᱩᱜ ᱞᱟᱹᱜᱤᱫ ᱛᱮ ᱟᱭᱢᱟ ᱞᱮᱠᱟᱱᱟᱜ ᱱᱚᱜᱼᱚ ᱱᱚᱣᱟ ᱥᱟᱨ ᱵᱤᱥ ᱵᱚᱱ ᱵᱮᱵᱷᱟᱨᱫᱟ ᱚᱱᱟ ᱠᱷᱟᱹᱛᱤᱨ ᱱᱟᱦᱟᱜ ᱱᱚᱜᱼᱚ ᱱᱚᱝᱠᱟᱱ ᱡᱤᱭᱟᱹᱞᱤ ᱠᱚ ᱵᱚᱱ ᱟᱫ ᱮᱜ ᱠᱚᱣᱟᱜ ᱟᱨ ᱱᱚᱜᱼᱚ ᱱᱚᱣᱟ ᱡᱤᱭᱟᱹᱞᱤ ᱠᱚᱵᱚᱱ ᱟᱫ ᱮᱫ ᱠᱚᱣᱟ ᱱᱚᱣᱟ ᱫᱚ ᱟᱵᱚ ᱢᱤᱫ ᱫᱤᱱ ᱦᱤᱞᱳᱜ ᱨᱟᱱ ᱞᱮᱠᱟ ᱛᱮ ᱱᱟᱦᱟᱜ ᱜᱚᱝᱠᱮ ᱞᱟᱜᱟᱣ ᱵᱚᱱᱟ, ᱟᱫᱚ ᱩᱱᱫᱚ ᱦᱟᱜ ᱜᱚᱝᱠᱮ ᱵᱚᱱ ᱯᱟᱸᱡᱟ ᱵᱟᱲᱟ ᱠᱚᱣᱟ ᱦᱮᱸ ᱥᱮ ᱪᱮᱫ?
ᱦᱮᱸ ᱜᱚ
ᱦᱳᱭ᱾ ᱟᱫᱚ ᱜᱚᱢᱠᱮ ᱛᱟᱦᱚᱞᱮ ᱟᱯᱮ ᱥᱮᱫ ᱫᱚ ᱦᱩᱲᱩ ᱨᱚᱦᱚᱭ ᱠᱚᱯᱮ ᱮᱦᱚᱵ ᱵᱟᱲᱟᱟᱣ ᱠᱟᱱᱟ ᱵᱟᱝ?
ᱦᱮᱸ ᱜᱚᱝᱠᱮ ᱟᱞᱮ ᱥᱮᱫ ᱫᱚ ᱦᱩᱲᱩ ᱨᱚᱦᱚᱭ ᱞᱮ ᱮᱦᱚᱵ ᱟᱠᱟᱱᱟ ᱱᱚᱜ ᱚᱚᱭ ᱫᱟᱜ ᱵᱟᱲᱟ ᱠᱮᱫᱟ᱾
ᱟᱪᱪᱷᱟ ᱟᱹᱰᱤ ᱱᱟᱯᱟᱭ᱾ ᱟᱞᱮ ᱥᱮᱫ ᱢᱟ ᱱᱟᱦᱟᱜ ᱜᱚᱢᱠᱮ ᱟᱨ ᱚᱱᱠᱟ ᱮᱸ ᱞᱟᱹᱭ ᱜᱟᱱᱚᱜᱼᱟ ᱟᱨ ᱯᱚᱸᱫᱨᱚ ᱫᱤᱱ ᱜᱟᱱ ᱱᱟᱸᱜ ᱡᱟᱹᱱᱤᱡ ᱠᱷᱟᱱ ᱫᱮᱨᱤ ᱜᱚᱫᱚᱜ ᱛᱟᱞᱮᱭᱟ
ᱦᱚᱸ ᱜᱚᱝᱠᱮ ᱱᱚᱜᱼᱚᱭ ᱦᱚᱞᱟ ᱢᱟᱫᱷᱮᱨ ᱫᱚᱢᱮ ᱫᱟᱜ ᱡᱟᱹᱲᱤ ᱠᱮᱫ ᱫᱚ ᱟᱯᱮ ᱥᱮᱫ ᱫᱚᱭ ᱫᱟᱜ ᱞᱮᱫᱟ ᱥᱮ ᱵᱟᱝ
ᱵᱟᱝ ᱜᱚᱝᱠᱮ ᱟᱫᱚ ᱟᱞᱮ ᱥᱮᱫ ᱫᱚ ᱵᱟᱭ ᱫᱟᱜ ᱠᱟᱜ ᱞᱮᱭᱟ ᱟᱫᱚ ᱫᱟᱜ ᱨᱮᱦᱚᱸ ᱱᱚᱜᱼᱚ ᱱᱚᱝᱠᱟ ᱡᱟᱦᱟᱸ ᱠᱚ ᱞᱟᱹᱭᱟ ᱱᱩᱠᱩ ᱦᱟᱺᱲᱩ ᱵᱟᱯᱞᱟ ᱫᱟᱜ ᱞᱮᱠᱟ ᱦᱟᱸᱜ ᱫᱟᱜ ᱟᱞᱮ ᱠᱟᱱᱟ ᱱᱚᱝᱠᱟ ᱢᱟᱨᱟᱝ ᱧᱚᱜ ᱫᱚ ᱵᱟᱭ ᱫᱟᱜ ᱟᱞᱮ ᱠᱟᱱᱟ
ᱦᱳᱭ ᱟᱫᱚ ᱜᱚᱝᱠᱮ ᱟᱹᱰᱤ ᱱᱟ ᱱᱟᱯᱟᱭ ᱵᱩᱡᱷᱟᱹᱣ ᱱᱟ ᱟᱢ ᱥᱟᱶ ᱱᱚᱜᱼᱚ ᱱᱚᱝᱠᱟ ᱵᱷᱤᱱᱟᱹ ᱵᱷᱤᱱᱟᱹ ᱴᱚᱴᱷᱟ ᱛᱟᱵᱚᱱ ᱵᱷᱤᱱᱟᱹ ᱵᱷᱤᱱᱟᱹ ᱴᱚᱴᱷᱟᱨᱮ ᱟᱭᱢᱟ ᱞᱮᱠᱟᱱ ᱠᱟᱹᱜᱼ ᱱᱚᱝᱠᱟᱱ ᱡᱤᱱᱤᱥ ᱠᱚ ᱢᱮᱱᱟᱜ ᱛᱟᱵᱚᱱᱟ ᱟᱫᱚ ᱱᱚᱣᱟ ᱠᱚ ᱜᱟᱯᱟᱞᱢᱟᱨᱟᱣ ᱠᱟᱛᱮᱜ ᱟᱹᱰᱤ ᱱᱟᱯᱟᱭ ᱵᱩᱡᱷᱟᱹᱣ ᱱᱟ ᱱᱚᱝᱠᱟᱟᱜ ᱜᱮ ᱫᱟᱨᱟᱭ ᱠᱟᱱᱟᱱ ᱫᱤᱱ ᱨᱮ ᱟᱨᱦᱚᱸ ᱱᱚᱝᱠᱟ ᱞᱟᱝ ᱧᱟᱯᱟᱢ ᱞᱮᱱᱠᱷᱟᱱ ᱟᱨᱚ ᱞᱟᱝ ᱨᱚᱯᱚᱲᱟ ᱦᱮᱸ ᱜᱚᱝᱠᱮ
ᱦᱮᱸ ᱜᱚᱝᱠᱮ
ᱴᱷᱤᱠ ᱜᱮᱭᱟ
ᱴᱷᱤᱠ ᱜᱮᱭᱟ ᱜᱚᱝᱠᱮ ᱟᱹᱰᱤ ᱥᱟᱨ